ᱦᱮᱞᱳ
ᱦᱚᱭ ᱦᱮᱞᱳ
ᱦᱮᱞᱳ ᱜᱚᱢᱠᱮ ᱡᱚᱦᱟᱨ ᱜᱮ।
ᱦᱳᱭ ᱱᱚᱣᱟ ᱥᱟᱹᱜᱩᱱ ᱧᱤᱫᱟᱹ ᱨᱮ ᱥᱟᱹᱜᱩᱱ ᱡᱚᱦᱟᱨ ᱥᱟᱶᱛᱮ ᱥᱟᱹᱜᱩᱱ ᱫᱟᱨᱟᱢ।
ᱦᱳᱭ ᱥᱟᱹᱜᱩᱱ ᱫᱟᱨᱟᱢ।
ᱦᱳᱭ, ᱜᱚᱝᱠᱮ ᱛᱚᱵᱮ ᱵᱮᱥ ᱵᱟᱲᱟ ᱜᱮᱭᱟ ᱵᱮᱱ?
ᱦᱮᱸ ᱟᱹᱞᱤᱧ ᱫᱚᱞᱤᱧ ᱱᱟᱯᱟᱭ ᱜᱮᱭᱟ।
ᱦᱸ ᱟᱪᱪᱷᱟ ᱾
ᱟᱵᱮᱱ ᱜᱮ?
ᱦᱮᱸ ᱟᱹᱞᱤᱧ ᱦᱚᱸ ᱱᱟᱯᱟᱭ ᱵᱟᱲᱟ ᱜᱮᱭᱟᱞᱤᱧ।
ᱜᱚᱝᱠᱮ ᱛᱚᱵᱮ ᱚᱲᱟᱜ ᱠᱚᱨᱮ ᱪᱮᱫ ᱞᱮᱠᱟ ᱱᱟᱯᱟᱭ ᱵᱟᱲᱟ ᱜᱮᱛᱚ?
ᱚᱲᱟᱜ ᱠᱚᱨᱮ ᱦᱚᱸ ᱱᱟᱯᱟᱭ ᱵᱟᱲᱟ ᱜᱮ।
ᱟᱪᱪᱷᱟ।
ᱟᱯᱮ ᱠᱚᱫᱚ ᱚᱲᱟᱜ ᱠᱚᱨᱮ ᱱᱟᱯᱟᱭ ᱵᱟᱲᱟ ᱜᱮ?
ᱦᱳᱭ ᱟᱞᱮ ᱠᱚᱦᱚᱸ ᱚᱲᱟᱜ ᱠᱚᱨᱮ ᱱᱤᱛ ᱫᱷᱟᱹᱵᱤᱡ ᱫᱚ ᱱᱟᱯᱟᱭ ᱵᱟᱲᱟ ᱜᱮ ᱢᱮᱱᱟᱜ ᱠᱚᱣᱟ।
ᱟᱨ ᱚᱱᱛᱮ ᱱᱟᱜ ᱦᱚᱭ ᱦᱤᱥᱤᱫ ᱚᱠᱟ ᱞᱮᱠᱟ?
ᱦᱚᱭ ᱦᱤᱸᱥᱤᱫ ᱱᱚᱛᱮ ᱱᱟᱜ ᱱᱚᱜᱼᱚᱭ ᱥᱤᱛᱩᱝ ᱵᱟᱲᱟᱭᱮᱫ ᱛᱟᱦᱮᱱᱟ ᱵᱮᱥ ᱠᱚ ᱫᱤᱱ ᱫᱚ ᱱᱚᱜ ᱚᱭ। ᱦᱚᱞᱟ ᱠᱷᱚᱡ ᱫᱟᱜ ᱵᱟᱲᱟᱣ ᱠᱟᱫᱟᱭ ᱱᱚᱛᱮ ᱫᱚ। ᱟᱨ ᱚᱱᱛᱮᱱᱟᱜ ᱦᱚᱭ ᱦᱤᱥᱤᱫ ᱠᱚᱜᱮ ᱜᱚᱝᱠᱮ ᱞᱟᱹᱭ ᱵᱮᱱ?
ᱱᱚᱱᱛᱮᱱᱟᱜ ᱦᱚᱭ ᱦᱤᱥᱤᱫ ᱦᱚᱸ ᱚᱱᱠᱟ ᱜᱮ। ᱦᱚᱞᱟ ᱢᱟᱦᱫᱷᱮᱨ ᱞᱟᱦᱟ ᱧᱚᱜ ᱫᱚ ᱟᱹᱰᱤᱰᱤ ᱡᱟᱹᱟᱥᱛᱤ ᱜᱮ ᱥᱤᱛᱩᱝ ᱮᱫ ᱛᱟᱦᱮᱱᱟ। ᱠᱤᱱᱛᱷᱩ ᱦᱚᱞᱟ ᱟᱨ ᱛᱮᱦᱮᱧ ᱫᱚᱭ ᱫᱟᱜ ᱟᱠᱟᱫ ᱛᱮ ᱟᱹᱰᱤ ᱱᱟᱯᱟᱭ ᱵᱩᱡᱷᱟᱹᱜ ᱠᱟᱱᱟ ᱨᱮᱭᱟᱲ ᱜᱮ।
ᱟᱪᱪᱷᱟ। ᱛᱚ ᱜᱚᱝᱠᱮ ᱛᱤᱦᱤᱧ ᱫᱚ ᱩᱸᱻ ᱥᱚᱨᱦᱟᱭ ᱯᱚᱨᱚᱵᱽ ᱤᱫᱤ ᱠᱟᱛᱮᱜ ᱞᱟᱝ ᱜᱟᱯᱟᱞ ᱢᱟᱨᱟᱜᱼᱟ।
ᱦᱳᱭ ᱾
ᱛᱚᱵᱮ ᱜᱚᱝᱠᱮ ᱟᱯᱮ ᱥᱮᱫ ᱚᱠᱟ ᱞᱮᱠᱟ ᱥᱚᱦᱚᱨᱟᱭ ᱦᱩᱭᱩᱜᱼᱟ? ᱞᱟᱹᱭ ᱵᱮᱱ ᱥᱮ ᱠᱟᱹᱴᱤᱡ?
ᱥᱚᱨᱦᱟᱭ ᱫᱚ ᱟᱞᱮ ᱥᱮᱫ ᱫᱚ ᱯᱩᱥ ᱵᱚᱸᱜᱟ ᱠᱚ ᱢᱟᱱᱟᱣ ᱛᱟᱦᱮᱱᱟ। ᱥᱚᱨᱦᱟᱭ ᱫᱚ ᱟᱵᱚᱣᱟᱜ ᱢᱟᱨᱟᱝ ᱯᱚᱨᱚᱵᱽ ᱠᱟᱱᱟ ᱦᱟᱹᱛᱤ ᱞᱮᱠᱟᱱ ᱯᱚᱨᱚᱵᱽ। ᱥᱚᱨᱦᱟᱭ ᱫᱚ ᱢᱚᱬᱮ ᱫᱤᱱ ᱠᱚ ᱼᱼ ᱢᱟᱱᱟᱣᱟ, ᱚᱱᱟ ᱢᱚᱬᱮᱸ ᱫᱤᱱ ᱨᱮᱱᱟᱜ ᱧᱩᱛᱩᱢ ᱫᱚ ᱦᱩᱭᱩᱜ ᱠᱟᱱᱟ ᱯᱚᱛᱷᱚᱢ ᱦᱤᱞᱚᱜ ᱫᱚ ᱩᱢ ᱢᱟᱦᱟ ᱦᱟᱸ ᱛᱟᱨᱯᱚᱨ ᱫᱟᱠᱟᱭ ᱢᱟᱦᱟ ᱛᱟᱨᱯᱚᱨ ᱠᱷᱩᱱᱴᱟᱹᱣ ᱢᱟᱦᱟ, ᱛᱟᱨᱯᱚᱨ ᱡᱟᱞᱮ ᱢᱟᱦᱟ। ᱛᱟᱨᱯᱚᱨ ᱡᱟᱡᱽᱞᱮ ᱢᱟᱦᱟ ᱥᱮ ᱜᱟᱫᱚᱭ ᱢᱟᱦᱟ।
ᱦᱳᱭ ᱾
ᱜᱚᱝᱠᱮ ᱟᱯᱮ ᱥᱮᱫ ᱫᱚ ᱚᱠᱟ ᱞᱮᱠᱟ ᱠᱚ ᱢᱟᱱᱟᱣ ᱛᱮ?
ᱜᱚᱝᱠᱮ ᱟᱞᱮ ᱥᱮᱫ ᱦᱚᱸ ᱱᱚᱝᱠᱟ ᱜᱮ। ᱮᱸ ᱥᱚᱨᱦᱟᱭ ᱫᱚ ᱢᱟᱱᱮ ᱥᱟᱱᱛᱟᱲ ᱼᱼ ᱥᱟᱱᱛᱟᱲᱟᱜ ᱢᱤᱫ ᱦᱟᱹᱛᱤ ᱞᱮᱠᱟᱱ ᱯᱚᱨᱚᱵᱽ ᱠᱟᱱᱟ ᱯᱚᱨᱚᱵᱽ ᱠᱚ ᱢᱚᱫᱽᱫᱷᱮ ᱨᱮ। ᱱᱚᱣᱟ ᱫᱚ ᱼᱼ ᱢᱚᱬᱮᱸ ᱫᱤᱱ ᱠᱚ ᱢᱟᱱᱟᱣᱟ ᱢᱚᱬᱮᱸ ᱥᱤᱧ ᱢᱚᱬᱮ ᱧᱤᱫᱟᱹ। ᱥᱮᱨᱢᱟ ᱨᱮ ᱢᱤᱫ ᱫᱷᱟᱣ ᱜᱮ ᱦᱩᱭᱩᱜᱼᱟ। ᱢᱚᱲᱮ ᱫᱤᱱ ᱫᱚ ᱦᱩᱭᱩᱜᱭ ᱠᱟᱱᱟ ᱢᱤᱫ ᱫᱤᱱ ᱫᱚ ᱦᱩᱭᱩᱜ ᱠᱟᱱᱟ ᱩᱢ ᱢᱟᱦᱟ, ᱫᱟᱠᱟᱭ ᱢᱟᱦᱟ ᱟᱨ ᱠᱷᱩᱱᱴᱟᱹᱣ ᱢᱟᱦᱟ, ᱟᱨ ᱡᱟᱞᱮ, ᱟᱨ ᱡᱟᱡᱽᱞᱮ ᱢᱟᱦᱟ।
ᱦᱩᱸ
ᱟᱹᱰᱤ ᱱᱟᱯᱟᱭ ᱟᱯᱮ ᱥᱮᱫ ᱦᱚᱸ ᱟᱞᱮᱥᱮᱫ ᱞᱮᱠᱟ ᱠᱚ ᱢᱟᱱᱟᱣᱟ ᱟᱹᱰᱤ ᱟᱹᱰᱤ ᱥᱟᱨᱦᱟᱣ ᱚᱱᱟ ᱞᱟᱹᱭ ᱞᱟᱹᱜᱤᱫ ᱛᱮ᱾ ᱜᱚᱝᱠᱮ ᱟᱫᱚᱞᱤᱧ ᱞᱟᱹᱭᱫᱟ ᱟᱢ ᱠᱟᱹᱴᱤᱡ ᱢᱟᱱᱮ ᱠᱟᱹᱴᱤᱡ ᱡᱩᱫᱤ ᱤᱭᱟᱹ ᱧᱚᱜ ᱛᱮ ᱵᱷᱟᱵ ᱛᱮᱵᱮᱱ ᱞᱟᱹᱭ ᱞᱮᱠᱷᱟᱡ ᱱᱟᱯᱟᱭ ᱠᱚᱜᱼᱟ ᱩᱢ ᱢᱟᱦᱟ ᱦᱤᱞᱳᱜ ᱪᱮᱫ ᱠᱚᱯᱮ ᱪᱤᱠᱟ. ᱭᱟ ᱡᱟᱞᱮ ᱢᱟᱦᱟ ᱦᱤᱞᱳᱜ ᱪᱮᱫ ᱠᱚᱯᱮ ᱪᱤᱠᱟᱹᱭᱟ ᱚᱱᱠᱟ᱾
ᱟᱪᱪᱷᱟ ᱦᱮᱸ᱾ ᱚ ᱦᱳᱭᱛᱚ ᱛᱚᱵᱮ ᱩᱢ ᱢᱟᱱᱮ ᱥᱚᱨᱦᱟᱭ ᱫᱚ ᱟᱵᱚ ᱫᱚ ᱢᱟᱱᱮ ᱜᱟ ᱰᱟᱝᱨᱤ ᱜᱟᱰᱟ ᱢᱟᱱᱮ ᱜᱚᱴᱟ ᱵᱚᱪᱷᱚᱨ ᱵᱚᱱ ᱠᱷᱟᱴᱟᱣ ᱠᱚᱛᱮ᱾ ᱱᱚᱣᱟ ᱥᱚᱨᱦᱟᱭ ᱫᱚ ᱮ ᱦᱤᱞᱳᱜ ᱫᱚ ᱰᱟᱝᱨᱤ ᱠᱟᱰᱟ ᱞᱟᱹᱜᱤᱫ ᱵᱚᱱ ᱪᱩᱢᱲᱟᱹᱣ ᱟᱠᱚᱣᱟ ᱮᱱᱦᱤᱞᱳᱜ ᱚᱱᱟ ᱞᱟᱹᱜᱤᱫ ᱵᱚᱱ ᱥᱚᱨᱦᱟᱭᱚᱜᱼᱟ, ᱛᱚ ᱚᱱᱟ ᱚᱱᱟ ᱞᱟᱹᱜᱤᱫ ᱢᱚᱬᱮ ᱫᱤᱱ ᱱᱮᱰᱟᱣ ᱟᱠᱟᱱ ᱫᱤᱱ ᱨᱮᱵᱚᱱ ᱥᱚᱨᱦᱟᱭᱚᱜᱼᱟ᱾ ᱯᱩᱦᱩᱞ ᱯᱳᱭᱞᱳ ᱫᱤᱱ ᱫᱚ ᱚᱱᱟ ᱩᱢ ᱢᱟᱦᱟ ᱩᱢ ᱢᱟᱦᱟ ᱨᱮᱫᱚ ᱟᱵᱚ ᱚᱲᱟᱜ ᱫᱩᱣᱟᱹᱨ ᱠᱚᱵᱚᱱ ᱜᱮᱡ ᱜᱩᱨᱤᱡᱟᱵᱚᱱ ᱥᱟᱯᱷᱟᱭᱟᱵᱚᱱ ᱠᱷᱟᱱᱛᱟ ᱞᱩᱜᱽᱲᱤᱡ ᱠᱚᱵᱚᱱ ᱯᱷᱟᱨᱪᱟ ᱥᱟᱯᱷᱟᱭᱟ ᱮᱦᱤᱞᱳᱜ ᱫᱚ ᱩᱢ ᱢᱟᱲᱟ ᱠᱟᱛᱮ ᱥᱟᱯᱷᱟ ᱠᱟᱛᱮ ᱵᱚᱱ ᱛᱟᱦᱮᱱᱟ᱾ ᱛᱟᱨᱯᱚᱨᱮ ᱫᱟᱠᱟᱭ ᱦᱤᱞᱳᱜ ᱫᱚ ᱚᱱᱮ ᱫᱟᱹᱭ ᱛᱮᱧᱟᱝ ᱠᱚ ᱱᱮᱣᱛᱟ ᱟᱹᱜᱩ ᱠᱚ ᱦᱩᱭᱩᱜᱼᱟ᱾ ᱮ ᱦᱤᱞᱚᱜ ᱫᱚ ᱵᱚᱸᱜᱟ ᱵᱩᱨᱩ ᱠᱛᱮᱜ᱾ ᱱᱟᱣᱟ ᱴᱩᱠᱩᱡ ᱨᱮ ᱱᱟᱣᱟ ᱫᱟᱠᱟ ᱡᱚᱢ ᱦᱩᱭᱩᱜᱼᱟ ᱤᱥᱤᱱ ᱵᱟᱲᱟ ᱠᱟᱛᱮᱜ᱾ ᱟᱨ ᱠᱩᱞᱦᱤ ᱠᱚᱨᱮ ᱮᱱᱮᱡ ᱦᱩᱭᱩᱜᱼᱟ ᱮ ᱦᱤᱞᱳᱜ ᱫᱚ, ᱛᱟᱨᱯᱚᱨᱮ ᱠᱷᱩᱱᱴᱟᱹᱣ ᱦᱤᱞᱳᱜ ᱠᱷᱩᱱᱴᱟᱹᱣ ᱦᱤᱞᱳᱜ ᱫᱚ ᱟᱵᱚ ᱰᱟᱝᱨᱤ ᱵᱩᱱ ᱠᱷᱩᱱᱴᱟᱹᱣ ᱠᱚᱣᱟ᱾ ᱮ ᱦᱤᱞᱚᱜ ᱫᱚ ᱵᱟᱲᱜᱮ ᱛᱮ ᱜᱟᱞᱚᱭ ᱠᱟᱛᱮᱫ ᱮ ᱦᱤᱞᱳᱜ ᱫᱚ ᱤᱥᱤ ᱤᱱ ᱢᱟᱱᱮ ᱚᱱᱟ ᱪᱟᱠᱷᱱᱟ ᱤᱥᱤᱱ ᱠᱟᱛᱮᱫ ᱠᱩᱞᱦᱤ ᱨᱮ ᱢᱟᱱᱮ ᱡᱚᱢ ᱵᱟᱲᱟ ᱠᱟᱛᱮᱫ ᱰᱟᱱᱴᱟ ᱮᱱᱮᱡ ᱦᱩᱭᱩᱜᱼᱟ᱾ ᱟᱨ ᱤᱱᱟᱹ ᱯᱚᱨᱮ ᱫᱚ ᱩᱸ ᱡᱟᱞᱮ ᱢᱟᱦᱟ ᱡᱟᱞᱮ ᱢᱟᱦᱟ ᱨᱮᱫᱚ ᱚᱲᱟᱜ ᱚᱲᱟᱜ ᱜᱚᱴᱟ ᱡᱟᱞᱮ ᱦᱩᱭᱩᱜᱼᱟ᱾ ᱚᱲᱟᱜ ᱠᱚᱨᱮᱱ ᱡᱟᱞᱮ ᱡᱟᱞᱮ ᱡᱟᱞᱮ ᱠᱚᱛᱮᱫ᱾ ᱟᱨ ᱚᱱᱟ ᱫᱚᱥᱟᱨ ᱫᱤᱱ ᱦᱤᱞᱳᱜ ᱠᱷᱤᱪᱩᱲᱤ ᱦᱩᱭᱩᱜ ᱟᱥᱮ ᱚᱱᱠᱟ ᱫᱟᱠᱟ ᱠᱟᱛᱮᱫ ᱚᱱᱟ ᱡᱟᱡᱽᱞᱮ ᱦᱤᱞᱳᱜ ᱚᱱᱟ ᱡᱚᱢ ᱵᱟᱲᱟ ᱠᱟᱲᱟ ᱠᱟᱛᱮᱜ ᱚᱱᱟ ᱠᱚᱫᱚ ᱥᱟᱨᱮᱡ ᱵᱟᱨᱮᱡ ᱡᱚᱢ ᱵᱟᱲᱟ ᱠᱟᱛᱮᱫ ᱵᱚᱱ ᱯᱩᱨᱟᱹᱣ ᱵᱟᱲᱟᱭᱱᱟ ᱟᱫᱚ ᱜᱚᱝᱠᱮ ᱛᱚᱵᱮ ᱟᱯᱮᱥᱮᱫ ᱚᱠᱟ ᱞᱮᱠᱟ ᱦᱩᱭᱩᱜᱼᱟ ᱱᱟᱥᱮ ᱵᱤᱪᱷᱱᱟᱹᱣ ᱠᱟᱛᱮᱜ ᱞᱟᱹᱭ ᱵᱮᱱ ᱯᱮ ᱛᱚᱵᱮ?
ᱦᱮᱸ᱾ ᱟᱞᱮᱥᱮᱫ ᱦᱚᱸ ᱚᱱᱠᱟ ᱜᱮ ᱵᱚᱪᱷᱚᱨ ᱫᱤᱱ ᱨᱮ ᱢᱤᱫ ᱫᱷᱟᱣ ᱜᱮ ᱥᱚᱨᱦᱟᱭ ᱯᱚᱨᱚᱵᱽ ᱫᱚ ᱦᱳᱭᱳᱜᱼᱟ᱾ ᱥᱚᱨᱦᱟᱭ ᱫᱚ ᱥᱟᱱᱛᱟᱲ ᱥᱚᱢᱟᱡᱽ ᱨᱮᱱᱟᱜ ᱞᱟᱹᱴᱩ ᱯᱚᱨᱚᱵᱽ ᱠᱟᱱᱟ ᱢᱚᱲᱮ ᱫᱤᱱ ᱦᱳᱭᱳᱜᱼᱟ᱾ ᱚᱸᱰᱮ ᱩᱢ ᱢᱟᱦᱟ ᱩᱢ ᱢᱟᱦᱟ ᱫᱟᱠᱟᱭ ᱢᱟᱦᱟ ᱠᱷᱩᱱ ᱢᱟᱦᱟ ᱡᱟᱞᱮ ᱢᱟᱦᱟ ᱡᱟᱡᱞᱮ ᱢᱟᱦᱟ ᱩᱢ ᱢᱟᱦᱟ ᱦᱤᱞᱳᱜ ᱫᱚ ᱩᱢ ᱯᱷᱟᱨᱪᱟ ᱵᱟᱲᱟ ᱠᱟᱛᱮᱜ ᱩᱢ ᱱᱟᱲᱠᱟ ᱡᱟᱢᱟ ᱟᱝᱜᱽᱨᱚᱵᱽ ᱯᱮᱱ ᱠᱚ ᱥᱟᱯᱟ ᱠᱟᱛᱮᱜ ᱩᱱ ᱦᱤᱞᱳᱜ ᱫᱚ ᱱᱟᱭᱠᱮ ᱥᱳᱛᱳᱜ ᱠᱟᱛᱮᱜ ᱡᱟᱦᱮᱨ ᱛᱮᱠᱚ ᱪᱟᱞᱟᱜᱼᱟ᱾ ᱥᱟᱱᱟᱢ ᱠᱚᱲᱟ ᱜᱤᱫᱽᱨᱟᱹ ᱠᱚ ᱪᱟᱞᱟᱣ ᱠᱟ ᱛᱮ ᱵᱚᱸᱜᱟ ᱵᱩᱨᱩᱭᱟ ᱠᱚ ᱵᱚᱸᱜᱟ ᱵᱩᱨᱩ ᱦᱳᱭ ᱠᱟᱛᱮᱜ ᱠᱷᱤᱪᱩᱲᱤ ᱠᱚᱠᱚ ᱤᱥᱤᱱᱟ ᱠᱷᱤᱪᱩᱲᱤ ᱠᱚ ᱤᱥᱤᱱ ᱠᱟᱛᱮᱫ ᱡᱚᱢ ᱵᱟᱲᱟ ᱠᱟᱛᱮᱫ᱾ ᱱᱟᱭᱠᱮ ᱟᱫᱚ ᱠᱚ ᱥᱳᱛᱳᱜ ᱟᱹᱜᱩᱭᱮᱭᱟ ᱩᱢ ᱢᱟᱦᱟ ᱦᱤᱞᱳᱜ᱾ ᱟᱨ ᱫᱟᱠᱟᱭ ᱢᱟᱦᱟ ᱦᱤᱞᱳᱜ ᱫᱚ ᱥᱮᱛᱟᱜ ᱨᱮ ᱵᱤᱱᱰᱤ ᱠᱚᱠᱚ ᱵᱮᱱᱟᱣᱟ᱾ ᱱᱟᱣᱟ ᱵᱤᱱᱰᱤ ᱵᱮᱱᱟᱣ ᱠᱟᱛᱮᱫ ᱱᱟᱣᱟ ᱴᱩᱠᱩᱡ ᱨᱮ ᱫᱟᱠᱟ ᱠᱚ ᱤᱥᱤᱱᱟ᱾ ᱡᱮᱞ ᱩᱛᱩ ᱫᱟᱠᱟ ᱠᱚ ᱤᱥᱤᱱᱟ ᱮᱱᱦᱤᱞᱚᱜ ᱫᱚ ᱯᱮᱲᱟ ᱯᱟᱹᱦᱲᱟᱹ ᱠᱚᱠᱚ ᱦᱤᱡᱩᱜᱼᱟ᱾ ᱡᱚᱢ ᱧᱩ ᱨᱮᱱᱟᱜ ᱵᱮᱯᱟᱨ ᱠᱟᱱ ᱛᱟᱵᱚᱱᱟ ᱫᱟᱠᱟᱭ ᱦᱤᱞᱳᱜ ᱫᱚ᱾ ᱚᱲᱟᱜ ᱠᱚᱨᱮᱱ ᱵᱚᱸᱜᱟ ᱵᱩᱨᱩ ᱠᱚᱵᱩᱱ ᱵᱚᱸᱜᱟ ᱟᱠᱚᱣᱟ᱾ ᱛᱟᱨᱯᱚᱨ ᱦᱤᱡᱩᱜᱼᱟ ᱼᱼ ᱠᱷᱩᱱᱴᱟᱹᱣ ᱢᱟᱦᱟ᱾ ᱠᱷᱩᱱᱴᱟᱹᱣ ᱢᱟᱦᱟ ᱦᱤᱞᱳᱜ ᱫᱚ ᱱᱮᱣᱛᱟ-ᱣᱟ ᱼᱼ ᱠᱟᱱ ᱫᱟᱹᱭ ᱛᱮᱭᱟᱝ ᱛᱟᱠᱚ ᱠᱚ ᱦᱤᱡᱩᱜᱼᱟ। ᱥᱟᱶᱛᱮ ᱠᱩᱞᱦᱤ ᱨᱮ ᱰᱟᱝᱨᱤ ᱵᱚᱱ ᱼᱼ ᱛᱚᱞ ᱠᱟᱠᱚᱣᱟ ᱩᱱᱠᱩ ᱠᱚᱵᱚᱱ ᱠᱷᱩᱱᱴᱟᱹᱣ ᱠᱚᱣᱟ। ᱰᱟᱱᱴᱟ ᱵᱚᱱ ᱮᱱᱮᱡᱼᱟ।
ᱦᱩᱸ᱾
ᱛᱟᱨᱯᱚᱨ ᱡᱟᱞᱮ ᱢᱟᱦᱟ। ᱡᱟᱞᱮ ᱢᱟᱦᱟ ᱦᱤᱞᱳᱜ ᱫᱚ, ᱚᱲᱟᱜ ᱡᱟᱦᱟᱸ ᱛᱤᱱᱟᱹᱜ ᱼᱼ ᱦᱟᱺᱰᱤ ᱠᱚᱵᱳᱱ ᱫᱚᱦᱚ ᱟᱠᱟᱫ ᱵᱚᱸᱜᱟ ᱮᱢ ᱼᱼ ᱥᱟᱨᱮᱡ ᱦᱟᱺᱰᱤ ᱠᱚ ᱡᱟᱞᱮ ᱢᱟᱦᱟ ᱦᱤᱞᱳᱜ ᱫᱚᱵᱚᱱ ᱧᱩᱭᱟ। ᱚᱱᱟ ᱠᱚ ᱧᱩ ᱠᱟᱛᱮᱜ ᱨᱟᱹᱥᱠᱟᱹ ᱭᱟ। ᱟᱨ ᱜᱟᱫᱚᱭ ᱢᱟᱦᱟ ᱦᱤᱞᱳᱜ ᱫᱚ ᱥᱩᱲᱟᱹ ᱠᱟᱛᱮᱜ, ᱡᱚᱢ ᱠᱟᱛᱮᱜ, ᱚᱱᱟ ᱠᱚ ᱡᱚᱛᱚᱵᱚᱱ ᱪᱟᱵᱟᱭᱟ ᱜᱟᱫᱚᱭ ᱢᱟᱦᱟ ᱦᱤᱞᱳᱜ ᱫᱚ।
ᱟᱪᱪᱷᱟ᱾ ᱦᱮᱸ ᱛᱚᱵᱮ ᱜᱚᱝᱠᱮᱻ ᱟᱞᱮ ᱥᱮᱫ ᱡᱮᱢᱚᱱ ᱚᱱᱠᱟᱱ ᱫᱷᱩᱛᱤ ᱛᱮ ᱵᱟᱸᱫᱮ ᱠᱟᱛᱮᱫ ᱼᱼ ᱰᱮᱸᱜᱟ ᱟᱛᱮᱫ, ᱡᱮᱢᱚᱱ ᱠᱩᱞᱦᱤ ᱨᱮ ᱻ ᱢᱚᱬᱮ ᱥᱤᱧ ᱢᱚᱲᱮ ᱧᱤᱫᱟᱹ ᱞᱮ ᱮᱱᱮᱡ ᱟᱬᱜᱚ ᱨᱟᱠᱟᱵᱼᱟ ᱛᱩᱢᱫᱟᱜ ᱴᱟᱢᱟᱠ ᱟᱛᱮᱫ। ᱛᱨᱤᱭᱟᱹᱣ ᱚᱛᱮᱫ। ᱱᱚᱝᱠᱟ ᱜᱮ ᱟᱞᱮ ᱞᱮᱠᱟ ᱜᱮ ᱠᱩᱞᱦᱤ ᱨᱮᱻ ᱯᱮ ᱮᱱᱮᱡ ᱟᱬᱜᱚ ᱨᱟᱠᱟᱵᱟ᱾ ᱥᱮ ᱼᱼ ᱢᱟᱱᱮ ᱱᱚᱝᱠᱟ ᱟᱠᱷᱟᱲᱟ ᱢᱤᱫ ᱴᱷᱮᱡ ᱢᱮᱱᱟᱜ ᱛᱟᱯᱮᱭᱟ, ᱚᱱᱠᱟ ᱠᱟᱛᱮᱜ ᱯᱮ ᱮᱱᱮᱡᱟ?
ᱵᱟᱝ। ᱟᱞᱮ ᱫᱚ ᱮᱱᱮᱡ ᱫᱚ ᱠᱩᱞᱦᱤ ᱨᱮᱦᱚᱸ ᱠᱚ ᱮᱱᱮᱡ ᱜᱮᱭᱟ ᱟᱨ ᱱᱚᱝᱠᱟ ᱦᱩᱭᱩᱜ ᱛᱮᱦᱮᱸᱱᱟ ᱼᱼ ᱢᱟᱱᱮ ᱵᱟᱨᱭᱟ ᱟᱛᱳ ᱥᱮ ᱯᱮᱭᱟ ᱟᱛᱳ ᱢᱮᱥᱟ ᱠᱟᱛᱮᱜ ᱢᱤᱫᱴᱟᱝ ᱜᱚᱰᱟ ᱞᱮᱠᱟᱱ ᱨᱮ ᱚᱸᱰᱮ ᱼᱼ ᱡᱚᱛᱚ ᱦᱚᱲ ᱠᱚ ᱦᱤᱡᱩᱜᱼᱟ, ᱟᱨ ᱚᱸᱰᱮ ᱡᱚᱛᱚ ᱦᱚᱲ ᱛᱮᱠᱚ ᱨᱟᱹᱥᱠᱟᱹᱭᱟ। ᱟᱛᱳ ᱠᱚᱨᱮᱱ ᱯᱮᱲᱟ ᱠᱚᱦᱚᱸ ᱚᱸᱰᱮ ᱠᱚ ᱪᱟᱞᱟᱜᱼᱟ। ᱟᱸᱻ ᱟᱛᱳ ᱠᱚᱨᱮᱱ ᱯᱮᱲᱟ ᱠᱚᱦᱚᱸ, ᱟᱨ ᱡᱟᱦᱟᱸ ᱛᱤᱱᱟᱜ ᱯᱮᱲᱟ ᱯᱟᱹᱲᱦᱟᱹ ᱠᱚᱠᱚ ᱦᱮᱡ ᱠᱚᱜᱼᱟ ᱼᱼ ᱟᱹᱛᱳ ᱠᱚᱨᱮᱱ ᱦᱚᱲ ᱠᱚᱦᱚᱸ, ᱵᱟᱨᱭᱟ ᱯᱮᱭᱟ ᱟᱹᱛᱩ ᱥᱩᱨ ᱥᱩᱯᱩᱨ ᱟᱹᱛᱳ ᱠᱚᱨᱮᱱ ᱚᱱᱟ ᱡᱚᱛᱚ ᱦᱚᱲᱜᱮ ᱚᱱᱟ ᱜᱚᱰᱟ ᱨᱮᱠᱚ ᱦᱮᱡ ᱮᱱᱜᱮ ᱥᱟᱶᱛᱮ ᱢᱤᱫ ᱥᱟᱶᱛᱮ ᱨᱟᱹᱥᱠᱟᱹᱭ ᱦᱩᱭᱩᱜᱼᱟ।
ᱟᱪᱪᱷᱟ᱾
ᱟᱹᱰᱤ-ᱟᱹᱰᱤ ᱫᱟᱢᱟᱱ-ᱫᱟᱢᱟᱱ ᱠᱟᱛᱷᱟ ᱵᱮᱱ ᱞᱟᱹᱭ ᱠᱮᱜᱼᱟ, ᱚᱱᱟ ᱞᱟᱹᱜᱤᱫ ᱤᱧ ᱯᱟᱥᱴᱟ ᱥᱮᱫ ᱼᱼ ᱥᱟᱭ ᱥᱟᱭ ᱥᱟᱨᱦᱟᱣ ᱤᱧ ᱪᱟᱞ ᱟᱵᱮᱱ ᱠᱟᱱᱟ। ᱥᱮ ᱜᱚᱝᱠᱮ ᱢᱟᱱᱮ ᱥᱚᱨᱦᱟᱭ ᱨᱮᱫᱚ ᱢᱟᱱᱮ ᱱᱚᱝᱠᱟ ᱥᱩᱠᱨᱤᱻ ᱯᱤᱴᱷᱟᱹ ᱠᱚ ᱦᱩᱭᱩᱜ ᱜᱮᱭᱟ ᱥᱮ ᱵᱟᱝ ᱦᱩᱭᱩᱜᱼᱟ?
ᱦᱮᱸ ᱥᱚᱨᱦᱟᱭ ᱨᱮᱫᱚ ᱥᱩᱠᱨᱤ ᱯᱤᱴ ᱴᱷᱟᱹ ᱯᱩᱞᱴᱤ ᱯᱤᱴᱷᱟᱹ ᱵᱟᱱᱟᱨ ᱯᱤᱴᱷᱟᱹ ᱜᱮ ᱦᱩᱭᱩᱜᱼᱟ। ᱥᱩᱠᱨᱤ ᱡᱤᱞ ᱪᱟ ᱠᱷᱟᱱᱟ ᱦᱟᱺᱰᱤ।
ᱦᱳᱭ᱾ ᱦᱮᱸ ᱥᱛᱟᱲ ᱫᱚ ᱥᱟᱱᱛᱟᱲ ᱥᱩᱠᱨᱤ ᱡᱤᱞ ᱵᱟᱢ ᱼᱼ ᱯᱤᱴᱷᱟᱹ ᱞᱟᱭ ᱠᱷᱟᱡ ᱠᱤ ᱜᱟᱱᱚᱜᱼᱟ?
ᱦᱮᱸ, ᱚᱱᱟ ᱫᱚ ᱠᱟᱛ ᱠᱟᱛᱷᱟ ᱨᱮᱜᱮ ᱛᱚ ᱢᱮᱱᱟᱜᱼᱟ ᱥᱟᱱᱛᱟᱲ ᱫᱚ ᱥᱚᱨᱦᱟᱭ ᱨᱮᱫᱚ ᱥᱩᱠᱨᱤ ᱡᱤᱞ ᱜᱮ ᱞᱟᱜᱟᱜᱼᱟ ᱥᱮ ᱪᱮᱫ।
ᱩ ᱦᱩᱸ᱾ ᱦᱩᱸ ᱛᱚ ᱜᱚᱝᱠᱮ ᱢᱟᱱ ᱟᱯᱮ ᱫᱚ ᱥᱚᱨᱦᱟᱭ ᱫᱚ ᱠᱚᱲᱟ ᱜᱤᱫᱽᱨᱟᱹ ᱠᱚ ᱮᱱᱮᱡᱼᱟ, ᱥᱮ ᱠᱩᱲᱤ ᱜᱤᱫᱽᱨᱟᱹ ᱠᱚ ᱮᱱᱮᱡᱼᱟ? ᱥᱮ ᱨᱩ ᱚᱠᱚᱭ ᱠᱚᱠᱚ ᱨᱩᱭᱟᱠᱚ ᱥᱮᱠᱚ ᱚᱠᱚᱭ ᱠᱚ ᱵᱟᱝ
ᱥᱚᱦᱨᱟᱭ ᱨᱮᱫᱚ ᱡᱟᱦᱟᱸᱭ ᱢᱟᱹᱭ ᱛᱟᱠᱚ ᱥᱮ ᱜᱚᱜᱚ ᱛᱟᱠᱚ ᱵᱟᱹᱦᱩ ᱛᱟᱠᱚ ᱱᱩᱠᱩ ᱠᱚ ᱠᱚ ᱮᱱᱮᱡᱼᱟ, ᱟᱨ ᱡᱟᱦᱟᱸᱭ ᱠᱚᱲᱟ ᱜᱤᱫᱽᱨᱟᱹ ᱠᱚ ᱛᱟᱦᱮᱸᱱᱟ ᱵᱟᱹᱵᱩ ᱛᱟᱠᱚ ᱛᱮᱭᱟᱱ ᱛᱟᱠᱚ ᱫᱟᱫᱟ ᱛᱟᱠᱚ ᱱᱩᱠᱩ ᱠᱚᱫᱚ ᱠᱚ ᱨᱩᱭᱟ ᱦᱟᱦᱟᱞᱟ ᱠᱚ᱾ ᱛᱷᱟᱭᱳ ᱭᱟᱠᱚ᱾
ᱦᱩᱸ᱾
ᱠᱩᱲᱤ ᱜᱤᱫᱽᱨᱟᱹ ᱫᱚᱠᱚ ᱮᱱᱮᱜᱼᱟ ᱠᱚᱲᱟ ᱜᱤᱫᱽᱨᱟᱹ ᱫᱚ ᱠᱚ ᱨᱩᱭᱟ ᱟᱭᱳᱭᱟᱠᱚ ᱦᱟᱦᱟᱞ ᱟᱠᱚ,
ᱦᱩᱸ ᱦᱳᱭ᱾
ᱱᱚᱝᱠᱟ ᱟᱯᱮ ᱥᱮᱫ ᱫᱚ ᱜᱚᱝᱠᱮ?
ᱟᱞᱮᱥᱮᱫ ᱦᱚᱸ ᱚᱝᱠᱟᱜ ᱜᱮ ᱟᱹᱰᱤ ᱱᱟᱯᱟᱭ ᱠᱚ ᱥᱟᱡᱟᱣ ᱠᱚᱜᱼᱟ ᱢᱟᱹᱭ ᱛᱟᱠᱚ ᱜᱚᱜᱚ ᱛᱟᱠᱚ ᱫᱟᱹᱭ ᱛᱟᱠᱚ ᱠᱚ ᱟᱨ ᱱᱚᱛᱮ ᱵᱟᱵᱟ ᱛᱟᱠᱚ ᱫᱟᱫᱟ ᱛᱟᱠᱚ ᱦᱚᱸ ᱟᱨ ᱱᱚᱛᱮ ᱠᱩᱲᱤ ᱦᱚᱯᱚᱱ ᱫᱚᱠᱚ ᱩᱱᱠᱩ ᱫᱚᱠᱚ ᱮᱱᱮᱡ ᱛᱟᱦᱮᱸᱱᱟ, ᱟᱨ ᱟᱵᱚ ᱠᱚᱲᱟ ᱦᱚᱯᱚᱱ ᱫᱚᱵᱚᱱ ᱨᱩᱭ ᱛᱟᱦᱮᱸᱱᱟ᱾ ᱚᱱᱠᱟᱛᱮ ᱟᱹᱰᱤ ᱱᱟᱯᱟᱭ ᱥᱟᱺᱦᱤᱡ ᱢᱤᱫ ᱚᱱᱟ ᱢᱚᱬᱮ ᱥᱤᱧ ᱢᱚᱬᱮ ᱧᱤᱫᱟᱹ ᱠᱩᱞᱦᱤ ᱨᱮᱵᱩᱱ ᱮᱱᱮᱡ ᱟᱬᱜᱚ ᱨᱟᱠᱟᱵᱼᱟ᱾ ᱦᱮᱸ᱾
ᱦᱮᱸ᱾
ᱮ ᱜᱚᱝᱠᱮ ᱢᱟᱱᱮ ᱟᱯᱮᱥᱮᱫ ᱫᱚ ᱥᱟᱯᱟᱵ ᱠᱚᱫᱚ ᱪᱮᱫ ᱠᱚ ᱛᱟᱦᱮᱸᱱ ᱜᱮᱭᱟ? ᱮᱱᱮᱡ ᱵᱟᱠᱷᱨᱟᱛᱮ?
ᱥᱟᱯᱟᱯ ᱞᱟᱹᱭ ᱛᱮᱫᱚ ᱛᱩᱢᱫᱟᱜ ᱴᱟᱢᱟᱠ ᱠᱚᱨᱛᱟᱞ, ᱥᱟᱠᱚᱣᱟ, ᱮᱭᱚᱝ ᱱᱚᱣᱟ ᱠᱚᱛᱮᱜᱮ ᱟᱞᱮᱫᱚ ᱥᱚᱨᱦᱟᱭ ᱠᱚᱨᱮ ᱫᱚ ᱥᱚᱨᱦᱟᱭ ᱠᱚᱨᱮ ᱫᱚ ᱱᱤᱭᱟᱹ ᱠᱚᱜᱮ ᱨᱩ ᱵᱟᱲᱟ ᱠᱟᱛᱮᱜ ᱛᱟᱯ ᱮᱫ ᱛᱟᱦᱮᱸᱱᱟ᱾
ᱦᱩᱸ ᱟᱫᱚ ᱟᱞᱮ ᱥᱮᱫ ᱦᱚᱸ ᱤᱱᱟᱹᱜᱮ ᱰᱟᱹᱝᱨᱤ ᱦᱟᱨᱛᱟ ᱨᱮᱱᱟᱜ ᱴᱟᱢᱟᱠ ᱟᱨ ᱛᱩᱢᱫᱟᱜ ᱱᱚᱛᱮ ᱨᱮᱜᱽᱲᱟ ᱛᱟᱦᱮᱸᱱᱟ ᱱᱚᱛᱮ ᱛᱤᱨᱭᱳ ᱛᱟᱦᱮᱸᱱᱟ᱾ ᱠᱚᱨᱛᱟᱞ ᱛᱟᱦᱮᱸᱱᱟ᱾ ᱛᱮ ᱴᱮᱭᱚᱝ ᱛᱟᱦᱮᱸᱱᱟ᱾ ᱱᱚᱣᱟ ᱠᱚ ᱦᱚᱛᱮᱜ ᱟᱹᱰᱤ ᱡᱚᱢᱚᱠ ᱥᱟᱺᱦᱤᱡ ᱨᱟᱹᱥᱠᱟᱹ ᱜᱮ ᱯᱟᱨᱚᱢ ᱦᱩᱭᱩᱜᱼᱟ ᱮᱱᱮᱡ ᱥᱮᱨᱮᱧ ᱠᱚ, ᱦ
ᱜᱚᱝᱠᱮ ᱟᱵᱮᱱ ᱫᱚ ᱨᱩ ᱠᱚᱫᱚ ᱵᱮᱱ ᱵᱟᱲᱟᱭ ᱜᱮᱭᱟ ᱥᱮ ᱵᱟᱝ?
ᱦᱳᱭ ᱨᱩ ᱠᱚ ᱵᱟᱲᱟᱭ ᱢᱮᱱᱟᱜ ᱠᱟᱜ ᱜᱮᱭᱟ ᱵᱟᱲᱟᱭ ᱫᱚ᱾ ᱵᱷᱟᱜᱤ ᱜᱮ ᱨᱩ ᱵᱟᱲᱟᱭ ᱦᱩᱭᱩᱜ ᱜᱮᱭᱟ ᱨᱩ ᱫᱚ᱾ ᱮᱱᱮᱡ ᱵᱟᱲᱟᱭ ᱨᱩ ᱠᱚ ᱥᱮᱨᱮᱧ ᱠᱚ ᱵᱟᱲᱟᱭ ᱢᱮᱱᱟᱜ ᱜᱮᱭᱟ ᱦᱟᱞᱠᱟ ᱦᱟᱞᱠᱤ ᱫᱚ ᱠᱚᱫᱚ ᱚᱱᱠᱟ ᱛᱷᱚᱲᱟ ᱛᱷᱩᱲᱤ ᱫᱚ᱾ ᱠᱟ ᱥᱮᱨᱮᱧ ᱵᱟᱲᱟ ᱦᱩᱭ ᱟᱠᱟᱱ ᱜᱮᱭᱟ, ᱮᱸ ᱠᱷᱟᱱ ᱫᱚ ᱵᱟᱝ ᱥᱮᱨᱮᱧ ᱵᱟᱲᱟ ᱦᱩᱭᱩᱜ ᱠᱟᱱᱟ ᱛᱟᱦᱮᱸᱫ, ᱨᱟᱹᱲ ᱠᱚ ᱵᱟᱝ ᱪᱟᱞᱟᱜᱼᱟ ᱮᱸᱠᱷᱚᱱ ᱫᱚ᱾ ᱛᱮᱻᱜ ᱜᱚᱝᱠᱮ ᱟᱵᱮᱱ ᱦᱚᱸᱝ ᱵᱟᱲᱟᱭ ᱜᱮᱭᱟ ᱵᱮᱱ ᱥᱮ ᱨᱩ ᱠᱚ ᱛᱚᱵᱮ?
ᱨᱩ ᱠᱚᱫᱚ ᱟᱞᱤᱧ ᱦᱚᱸ ᱚᱸᱠᱟ ᱜᱮ ᱱᱟᱥᱮ ᱱᱟᱥᱮ ᱵᱟᱲᱟᱭ ᱢᱮᱱᱟᱜᱼᱟ, ᱥᱚᱨᱦᱟᱭ ᱨᱩ ᱠᱚᱫᱚ ᱵᱟᱲᱟᱭ ᱢᱮᱱᱟᱜᱼᱟᱸ, ᱟᱸ ᱵᱟᱦᱟᱸ ᱞᱟᱜᱽᱬᱮ ᱚᱱᱟ ᱠᱚᱫᱚ ᱩᱱᱟᱹᱜ ᱠᱚᱫᱚ ᱵᱟᱲᱟᱭ ᱵᱟᱱᱩᱜᱼᱟ ᱥᱚᱨᱦᱟᱭ ᱨᱩ ᱛᱮᱫ ᱱᱟᱥᱮ ᱱᱟᱥᱮ ᱵᱟᱲᱟᱭ ᱢᱮᱱᱟᱜᱼᱟ᱾
ᱟᱪᱪᱷᱟ ᱟᱪᱪᱷᱟ, ᱦᱩᱸ᱾ ᱟᱹᱰᱤ ᱱᱟᱯᱟᱭ ᱨᱩ ᱱᱚᱣᱟ ᱠᱚ ᱥᱮᱬᱟ ᱟᱹᱰᱤ ᱫᱚᱨᱠᱟᱨ ᱠᱟᱱ ᱜᱮᱭᱟ᱾ ᱵᱟᱠᱷᱟᱱ ᱫᱚ ᱟᱜᱟᱢ ᱫᱤᱨᱮᱸ ᱟᱵᱚᱨᱮᱱ ᱢᱟᱹᱭ ᱵᱟᱹᱵᱩ ᱛᱟᱠᱚ ᱦᱚ ᱦᱩᱸ ᱪᱤᱠᱟᱛᱮᱵᱚᱱ ᱥᱮᱬᱟ ᱦᱟᱠᱚᱣᱟ ᱥᱮ ᱪᱮᱠᱟᱱ ᱟᱠᱚᱣᱟᱜ ᱰᱟᱦᱟᱨ ᱛᱮᱵᱚᱱ ᱤᱫᱤ ᱠᱚᱣᱟ᱾
ᱚᱱᱟ ᱠᱚ ᱥᱮᱬᱟ ᱞᱟᱹᱜᱤᱫ ᱛᱮᱫ ᱩᱫᱩᱜ ᱟᱠᱚ ᱦᱩᱭᱩᱜᱼᱟ ᱛᱚ ᱦᱚᱨ ᱰᱟᱦᱟᱨ ᱠᱚ᱾
ᱦᱮᱸ, ᱚᱱᱟ ᱠᱚᱫᱚ ᱟᱵᱚ ᱵᱚᱱ ᱫᱚᱦᱚᱭᱟ ᱛᱚ ᱵᱮ ᱠᱷᱟᱡ ᱜᱮ ᱛᱮᱦᱮᱸᱱᱟ, ᱟᱵᱚ ᱡᱩᱫᱤ ᱵᱟᱵᱚᱱ ᱫᱚᱦᱚᱭᱟ ᱟᱵᱚ ᱵᱟᱵᱚᱱ ᱨᱩ ᱭᱟ, ᱵᱟᱵᱚᱱ ᱮᱱᱮᱡ ᱥᱮᱨᱮᱧᱟ, ᱛᱟᱦᱮᱞᱮ ᱟᱵᱚ ᱨᱮᱱ ᱜᱤᱫᱟᱹᱨ ᱯᱤᱫᱟᱹᱨ ᱫᱚ ᱪᱤᱠᱟᱹᱛᱮ ᱠᱚ ᱧᱟᱢᱼᱟ, ᱟᱵᱚ ᱨᱮᱱ ᱜᱤᱫᱟᱹᱨ ᱯᱤᱫᱟᱹᱨ ᱛᱟᱦᱚᱞᱮ ᱪᱟᱵᱟ ᱩᱛᱟᱹᱨᱚᱜᱼᱟ
ᱦᱳᱭ ᱦᱳᱭ, ᱮᱸᱠᱷᱚᱱ ᱡᱮᱢᱚᱱ ᱩᱸ
ᱩᱸ ᱩᱱᱟᱹᱜ ᱵᱟᱵᱚᱱ ᱥᱩᱨᱳᱜ ᱠᱟᱱᱟ, ᱱᱚᱝ ᱠᱟ ᱦᱟᱛᱮᱫ ᱫᱚ ᱵᱟᱢ ᱪᱟᱞᱟᱜᱼᱟ ᱥᱮ ᱦᱤᱲᱤᱧ ᱟᱫᱚᱜ ᱛᱟᱵᱚᱱᱟ ᱵᱟᱠᱷᱟᱱ ᱫᱚ᱾
ᱦᱳᱭ ᱚᱱᱟ ᱠᱚᱨᱮ ᱫᱚ ᱥᱩᱨᱩᱜ ᱫᱚᱨ- ᱠᱟᱨ, ᱡᱟᱦᱟᱸᱱ ᱡᱤᱱᱤᱥ ᱨᱮᱜᱮ ᱵᱟᱢ ᱥᱩᱨ ᱞᱮᱠᱷᱟᱡ ᱫᱚ ᱪᱤᱠᱟᱹ ᱛᱮᱢ ᱦᱟᱹᱨ ᱟᱭᱟ, ᱥᱩᱨᱩᱜ ᱟᱢ ᱪᱮᱥᱴᱟᱭᱟᱢ᱾ ᱛᱚᱵᱮ ᱥᱮᱢ ᱥᱮᱬᱟ ᱫᱟᱲᱮᱭᱟ᱾
ᱦᱳᱭ ᱦᱳᱭ, ᱚᱱᱟ ᱜᱮ᱾ ᱮ ᱜᱚᱝᱠᱮ ᱩᱸ, ᱦᱩᱸ ᱥᱮᱨᱤᱧ ᱠᱚ ᱚᱝᱠᱟ ᱵᱟᱲᱟᱭ ᱵᱟᱹᱱᱩᱜ ᱛᱟᱵᱮᱱᱟ?
ᱥᱮᱜᱽᱲᱤᱧ ᱠᱚᱫᱚ ᱵᱟᱲᱟᱭ ᱫᱚ ᱵᱟᱹᱱᱩᱜᱼᱟ, ᱚᱸᱠᱟ ᱫᱚ ᱱᱤᱛᱚᱜ ᱫᱚ ᱵᱟᱝ ᱫᱤᱥᱟᱹᱜ ᱠᱟᱱᱟ᱾
ᱟᱸᱻᱪᱪᱷᱟ ᱟᱪᱪᱷᱟ᱾ ᱛᱚᱵᱮ ᱟᱹᱞᱤᱧ ᱜᱮ ᱢᱤᱫᱴᱟᱹᱱ ᱞᱤᱧ